ᱦᱮᱞᱳ, ᱦᱮᱸ ᱡᱚᱦᱟᱨ ᱜᱮ ᱯᱮᱲᱟ᱾
ᱦᱮᱞᱳ,
ᱦᱮᱞᱳ, ᱵᱟᱝ ᱟᱸᱡᱚᱢᱚᱜ ᱠᱟᱱᱟ᱾
ᱦᱮᱞᱳ,
ᱦᱟ ᱦᱮᱞᱳ ᱦᱮᱸ ᱟᱸᱡᱚᱢ ᱫᱟᱲᱮᱭᱟᱜ ᱠᱟᱱᱟᱢ ᱥᱮ ᱵᱟᱝ?
ᱦᱮᱞᱳ,
ᱦᱮᱸᱜ ᱦᱮᱸ ᱦᱮᱞᱳ, ᱾
ᱦᱮᱸ ᱟᱸᱡᱚᱢ ᱫᱟᱲᱮᱭᱟᱜ ᱠᱟᱱᱟᱢ ᱥᱮ ᱵᱟᱝ?
ᱨᱚᱲ ᱦᱟᱹᱡᱩᱜ ᱠᱟᱱᱟ ᱞᱮᱠᱤᱱ ᱠᱟᱴ-ᱟᱜ ᱠᱟᱛᱮᱜ ᱦᱤᱡᱩᱜ ᱠᱟᱱᱟ ᱟᱨ ᱟᱭᱢᱟ ᱜᱷᱟᱹᱲᱤᱡ ᱵᱟᱸᱫᱽ ᱨᱮ ᱦᱤᱡᱩᱜ ᱠᱟᱱᱟ ᱾
ᱟᱨ ᱱᱤᱛᱚᱜ? ᱤᱧ ᱤᱧ ᱛᱩᱤᱧ ᱨᱚᱲᱮᱫ ᱠᱟᱱ ᱢᱟ ᱦᱮᱸ ᱟᱸᱡᱚᱢ ᱫᱟᱲᱮᱟᱜ ᱠᱟᱱᱟᱢ?
ᱨᱚᱲ ᱦᱟᱹᱡᱩᱜ ᱠᱟᱱᱟ ᱟᱭᱢᱟ ᱜᱷᱟᱹᱲᱤᱜ ᱵᱟᱫᱽᱨᱮ ᱦᱤᱡᱩᱜ ᱠᱟᱱᱟ ᱤᱧ-ᱧᱤᱧ ᱨᱚᱲ ᱟᱹᱫᱤᱧ ᱛᱟᱵᱽ ᱫᱚ ᱵᱟᱝ ᱦᱤᱡᱩᱜ ᱠᱟᱱᱟ ᱾
ᱦ ᱤᱧ ᱴᱷᱮᱡ ᱢᱟ ᱢᱚᱸᱡᱽ ᱜᱮ ᱦᱤᱡᱩᱜ ᱠᱟᱱ ᱛᱟᱢ ᱟᱢᱴᱷᱮᱡ ᱢᱚᱸᱡᱽ ᱡᱟᱜ ᱥᱟᱰᱮ ᱪᱟᱞᱟᱜ ᱠᱟᱱᱟ ᱥᱮ ᱵᱟᱝ ᱦᱮᱸ ᱵᱟᱢ ᱟᱸᱡᱚᱢ ᱫᱟᱲᱮᱜ ᱠᱟᱱᱟ?
ᱪᱮᱞᱳ ᱾
ᱦᱮᱞᱳ ᱨᱚᱲᱮᱜ ᱠᱟᱱ ᱜᱤᱭᱟᱹᱧ ᱾ ᱦᱮᱞᱳ ᱦᱮᱞᱳ ᱾
ᱦᱟᱹᱞᱳ ᱾
ᱦᱮᱸ ᱯᱮᱲᱟ ᱨᱚᱲ ᱮᱫ ᱠᱟᱱ ᱜᱤᱭᱟᱹᱧ ᱵᱟᱢ ᱟᱧᱡᱚᱢ ᱫᱟᱲᱮᱜ ᱠᱟᱱᱟ?
ᱦᱮᱞᱳ ᱾
ᱦᱮᱞᱳ ᱾ ᱨᱚᱲᱮᱫ ᱠᱟᱱ ᱜᱤᱭᱟᱹᱧ ᱤᱧ ᱢᱟ ᱾ ᱦᱮᱞᱳ
ᱦᱮᱞᱳ ᱾
ᱦᱮᱸ ᱵᱟᱢ ᱟᱧᱡᱚᱢ ᱫᱟᱲᱮᱜ ᱠᱟᱱᱟ? ᱦᱟᱹᱞᱳ ᱾